ᱦᱮᱞᱳ᱾
ᱦᱮᱸ᱾
ᱢᱮᱱ ᱫᱟᱹᱧ ᱨᱚᱲ ᱠᱚ ᱵᱮᱥ ᱜᱮ ᱟᱸᱡᱚᱢ ᱚᱜ ᱠᱟᱱ?
ᱦᱮᱸ ᱵᱮᱥ ᱜᱮ ᱾
ᱚᱻ ᱛᱟᱦᱞᱮ ᱛᱮᱦᱮᱧ ᱫᱚ ᱦᱟᱸᱜ ᱤᱭᱟᱹ ᱟᱢ ᱚᱠᱟ ᱠᱚᱨᱮ ᱫᱟᱲᱟᱱ ᱮᱢ ᱠᱩᱥᱤᱭᱟᱜ ᱜᱮᱭᱟ ᱚᱱᱟ ᱠᱚᱦᱚᱸ ᱟᱨ ᱠᱟᱹᱴᱤᱡ ᱞᱟᱝ, ᱤᱭᱟᱹ ᱜᱮᱭᱟ, ᱜᱮᱭᱟ ᱚᱱᱟ ᱠᱚ ᱟᱢ ᱠᱟᱹᱴᱤᱡ ᱠᱷᱚᱱ ᱟᱜ ᱪᱮᱫ ᱞᱮᱠᱟ ᱡᱟᱹᱨᱱᱤ ᱠᱚ ᱫᱟᱲᱟᱱ ᱠᱚ ᱦᱳᱭ, ᱠᱟᱱ ᱛᱟᱢ ᱥᱮ ᱡᱟᱦᱟ ᱨᱮ ᱪᱟᱞᱟᱣ ᱢᱟᱞᱟᱣ ᱠᱩᱥᱤᱭᱟᱜ ᱜᱮᱭᱟᱢ ᱥᱮ ᱵᱟᱝ?
ᱦᱮᱸ ᱤᱧ ᱫᱚ ᱫᱟᱲᱟᱱ ᱠᱚᱫᱚ ᱟᱹᱰᱤ ᱟᱹᱰᱤᱧ ᱠᱩᱥᱤᱭᱟᱜ ᱟᱨᱠᱤ ᱾
ᱚ,
ᱟᱹᱰᱤ ᱢᱚᱸᱡᱽ ᱜᱤᱧ ᱵᱩᱡᱷᱟᱹᱣᱟ ᱦᱮᱸ ᱠᱟᱹᱴᱤᱡ ᱠᱷᱚᱱ ᱜᱮ ᱾
ᱚ ᱟᱨ ᱟᱢᱫᱚ ᱚᱠᱟ ᱠᱚᱨᱮ ᱢᱟᱱᱮᱢ ᱠᱟᱹᱴᱤᱡ ᱠᱷᱚᱱᱟᱜ ᱫᱟᱲᱟ ᱠᱚ ᱟᱹᱰᱤ ᱟᱸᱴ ᱮᱢ ᱠᱩᱥᱤᱭᱟᱜ ᱜᱮᱭᱟ ᱢᱟᱱᱮ, ᱡᱟᱦᱟ ᱨᱮ ᱚᱱᱠᱟᱱ ᱡᱟᱭᱜᱟ ᱡᱮ ᱪᱟᱞᱟᱣ ᱠᱟᱛᱮᱜ ᱵᱮᱥ ᱜᱮᱢ ᱚᱱᱛᱚᱨ ᱠᱚᱨᱮ ᱾
ᱡᱟᱦᱟ ᱛᱮ ᱮᱢᱱᱤ ᱢᱟᱱᱮ ᱡᱟᱦᱟ ᱫᱚ ᱱᱟᱣᱟ ᱱᱟᱣᱟ ᱡᱟᱭᱜᱟ ᱡᱟᱦᱟ ᱫᱚ ᱵᱟᱹᱧ ᱧᱮᱞ ᱵᱟᱲᱟ ᱟᱠᱟᱫᱟ ᱾ ᱚᱱᱠᱟ ᱱᱟᱸᱜ ᱡᱟᱭᱜᱟ ᱪᱟᱞᱟᱜ ᱥᱟᱱᱟᱧᱟ ᱟᱹᱰᱤ ᱟᱸᱴ ᱾
ᱦᱳᱭ ᱾ ᱚ ᱛᱟᱹᱣ ᱚᱱᱠᱟ ᱱᱟᱸᱜ ᱡᱟᱭᱜᱟ ᱠᱚ ᱡᱟᱦᱟ ᱨᱮᱫᱚ ᱟᱞᱮ ᱠᱚ ᱵᱟᱝ ᱞᱮ ᱧᱮᱞ ᱟᱠᱟᱫᱟ ᱡᱟᱦᱟ ᱫᱚ ᱫᱟᱲᱟᱱ ᱠᱚ ᱨᱟᱹᱥᱠᱟᱹ ᱜᱮ ᱵᱩᱡᱩᱜᱼᱟ ᱥᱮ ᱧᱮᱞ ᱛᱮ ᱱᱟᱸᱜ ᱡᱟᱭᱜᱟ ᱠᱚ ᱢᱮᱱᱟᱜᱼᱟ, ᱠᱟᱱᱟᱜ ᱡᱟᱭᱜᱟ ᱠᱚ ᱠᱟᱹᱴᱤᱡ ᱮᱢ ᱞᱟᱹᱭ ᱞᱮᱠᱷᱟᱡ,
ᱚ ᱢᱤᱫ ᱴᱟᱝ ᱜᱮ ᱦᱮᱸ ᱚᱱᱟ ᱢᱟ ᱠᱟᱛᱷᱟ ᱠᱟᱱ ᱜᱮ ᱢᱤᱫ ᱴᱮᱱ ᱫᱚ ᱱᱤᱭᱟᱹ ᱟᱵᱚ, ᱟᱵᱚ ᱫᱤᱥᱚᱢ ᱠᱷᱚᱱ ᱵᱟᱨᱦᱮ ᱫᱤᱥᱚᱢ ᱤᱧ ᱪᱟᱞᱟᱣ ᱞᱮᱱᱟ ᱤᱱᱟᱹᱜᱮ ᱢᱤᱜ ᱫᱷᱟᱣ, ᱚᱱᱟ ᱱᱮᱯᱟᱞ ᱤᱧ ᱪᱟᱞᱟᱣ ᱞᱮᱱ ᱛᱟᱵᱚ ᱱᱟ ᱾
ᱚ ᱦᱳᱭ ᱾ ᱦᱳᱭ ᱟᱨ ᱤᱭᱟᱹ ᱵᱟᱭᱨᱮ ᱫᱚ ᱠᱟᱹᱢᱤ ᱵᱟᱲᱟ ᱥᱮ? ᱤᱱᱠᱟᱹ ᱜᱮ ᱾
ᱟᱵᱚᱣᱟᱜ ᱱᱤᱭᱟᱹᱤᱭᱟᱹ ᱱᱤᱭᱮ ᱜᱮ ᱟᱨᱠᱤ ᱟᱵᱚᱣᱟᱜ ᱪᱮᱠᱟ ᱥᱟᱱᱛᱟᱲᱤ ᱯᱟᱹᱨᱥᱤ ᱪᱮᱫ ᱞᱮᱠᱟ ᱛᱮ ᱦᱟᱨᱟ ᱵᱩᱨᱩᱜᱼᱟ ᱾ ᱚᱱᱟ ᱵᱟᱠᱷᱨᱟ ᱞᱟᱹᱜᱤᱫ ᱜᱮ ᱟᱨᱠᱤ ᱥᱮᱢᱤᱱᱟᱨ ᱞᱮ ᱫᱚᱦᱚ ᱞᱮᱫᱟ ᱚᱸᱰᱮ ᱜᱮ ᱟᱞᱮ ᱟᱞᱮ ᱪᱟᱞᱟᱣ ᱠᱟᱛᱮ ᱜᱮ ᱟᱞᱮ ᱜᱮ ᱞᱮ ᱫᱚᱦᱚ ᱞᱮᱫᱟ ᱚᱸᱰᱮ ᱥᱤᱢᱤ ᱱᱟᱨ ᱱᱮᱯᱟᱞ ᱨᱮᱫᱚ ᱠᱚ ᱠᱚᱢ ᱜᱮᱛᱟ ᱵᱚᱱᱟ ᱛᱚ ᱟᱵᱚ ᱥᱟᱱᱛᱟᱲ ᱫᱚ ᱾ ᱚ ᱟᱫᱚ ᱩᱱᱠᱩ ᱠᱚ ᱞᱟᱹᱜᱤᱫ ᱛᱤᱜᱤ ᱾
ᱦᱳᱭ ᱡᱚᱢ ᱵᱟᱲᱟ ᱠᱚᱫᱚ ᱦᱳᱭ ᱠᱟᱱᱟ ᱥᱮ ᱟᱨᱚ,
ᱵᱟᱝ ᱦᱳᱭ ᱠᱟᱱᱟ, ᱱᱚᱜ-ᱚᱭ ᱱᱤᱛᱳᱜ ᱜᱮ ᱟᱨ ᱱᱤᱛᱚᱜ ᱦᱚᱸᱜ-ᱚᱭ ᱱᱤᱛᱚᱜ ᱜᱮ ᱱᱚᱜ ᱫᱟᱜ ᱮᱦᱚᱵ ᱠᱮᱫᱟ ᱟᱞᱮ ᱥᱮᱫ ᱾ ᱫᱟᱜ ᱮ ᱞᱟᱜᱟᱣ ᱠᱮᱫᱟ ᱾
ᱟᱨ ᱛᱚᱦᱚᱵ ᱡᱟᱨᱱᱤ ᱛᱟᱢ ᱫᱚ ᱚᱠᱟ ᱠᱚᱨᱮ ᱡᱟᱦᱟᱸ
ᱮᱛᱚᱦᱚᱵ ᱡᱟᱨᱱᱤ ᱛᱤᱧ ᱫᱚ ᱥᱟᱺᱜᱤᱧ ᱨᱮᱫᱚ ᱤᱧ ᱫᱚ ᱤᱭᱟᱹ ᱜᱤᱧ ᱪᱟᱞᱟᱣ ᱞᱮᱱᱟ ᱠᱳᱞᱠᱟᱛᱟ ᱜᱤᱧ ᱪᱟᱞᱟᱣ ᱞᱮᱱᱟ ᱾
ᱫᱚ ᱛᱟᱣ ᱚᱠᱟ ᱨᱮ ᱛᱟ ᱟᱢ ᱡᱟᱦᱟᱸᱨᱮ ᱟᱢ
ᱤᱧᱟᱹᱜ
ᱤᱭᱟᱹ ᱟᱹᱰᱤ ᱪᱟᱞᱟᱣ ᱟᱠᱟᱱᱟᱢ ᱯᱚᱛ ᱵᱟᱨ ᱠᱤᱱᱛᱩ ᱟᱹᱰᱤ ᱨᱟᱹᱥᱠᱟᱹᱢ ᱵᱩᱡ ᱠᱟᱫᱟ ᱪᱟᱞᱟᱣ ᱨᱮᱜᱮ ᱾ ᱦᱮᱸ
ᱚ ᱱᱤᱝᱠᱟᱹ ᱫᱚ ᱯᱚᱨᱛᱷᱚᱢ ᱫᱚ ᱤᱭᱟᱹ ᱨᱮᱜᱤᱧ ᱪᱟᱞᱟᱣ ᱞᱮᱱᱟ ᱟᱨᱠᱤ᱾ ᱪᱮ ᱢᱮᱛᱟ ᱦᱟᱸᱜ ᱾ ᱠᱳᱞᱠᱟᱛᱟᱧ ᱪᱟᱞᱟᱣ ᱞᱮᱱᱟ ᱯᱷᱟᱥᱴ ᱴᱟᱭᱤᱢ ᱫᱚ᱾ ᱟᱫᱚ ᱚᱸᱰᱮ ᱜᱮ ᱪᱟᱞᱟᱣ ᱞᱮᱱᱟ᱾
ᱱᱟᱣᱟ, ᱱᱟᱣᱟ ᱡᱟᱜᱟᱼᱼ ᱠᱚ ᱪᱟᱞᱟᱜ ᱮᱢ ᱠᱩᱥᱤᱭᱟᱜ ᱜᱮᱭᱟ ᱾ᱥᱮ ᱡᱟᱦᱟᱸ ᱠᱚ ᱡᱟᱜᱟ ᱫᱚᱼᱼ ᱟᱢ ᱪᱮᱜ ᱮᱢ ᱤᱠᱟᱹᱣ ᱢᱚᱹᱡᱽ ᱮᱢ ᱵᱩᱡ
ᱱᱟᱣᱟ, ᱱᱟᱣᱟᱼᱼ ᱡᱟᱜᱟ ᱫᱚᱧ ᱠᱩᱥᱤᱭᱟᱜ ᱜᱮᱭᱟ ᱢᱚᱸᱡᱽ ᱜᱮ ᱾ ᱟᱨᱠᱤ ᱢᱚᱸᱡᱽ ᱵᱩᱡᱷᱟᱹᱜ ᱟᱛᱚ ᱚᱸᱰᱮ ᱫᱚ ᱢᱤᱫᱴᱮᱡ ᱱᱟᱣᱟᱱᱟ ᱡᱟᱦᱟᱱᱟᱜ ᱠᱤᱪᱷᱩᱧ ᱧᱟᱢᱟ᱾
ᱦᱳᱭ ᱵᱩᱡ ᱫᱟ ᱚᱱᱟ ᱠᱚ ᱠᱟᱹᱴᱤᱡ ᱯᱚᱨᱮ ᱛᱤᱧ ᱦᱳᱭ᱾ ᱦᱳᱭ, ᱦᱳᱭ, ᱦᱳᱭ ᱫᱟᱜ ᱮᱛᱚᱦᱚᱵ ᱠᱟᱫᱟ ᱛᱮᱦᱮᱧ ᱾ᱥᱮ ᱪᱮᱫ ᱞᱮᱠᱟ ᱵᱮᱥ ᱵᱟᱲᱟ ᱜᱮ?
ᱵᱟᱭ ᱫᱟᱜ ᱵᱟᱲᱟ ᱛᱟ ᱦᱚᱞᱟ ᱦᱚᱸ ᱵᱟᱭ ᱫᱟᱜ ᱠᱟᱫᱟ᱾ ᱱᱤᱛᱚᱜ ᱮᱦᱚᱵ ᱠᱮᱫᱟ ᱫᱟᱜ ᱟᱞᱮ ᱥᱮᱫ᱾
ᱦᱳᱭ᱾
ᱱᱤᱛᱚᱜ ᱜᱮ ᱛᱚ ᱫᱟᱜ ᱮ ᱞᱟᱦᱟᱜ ᱞᱟᱜᱟᱣ ᱱᱟ᱾
ᱡᱤᱭᱚᱱ ᱨᱮ ᱡᱟᱦᱟᱸ ᱟᱢ ᱫᱟᱬᱟᱱ ᱠᱚᱢ ᱪᱟᱞᱟᱜ ᱠᱟᱱᱟ ᱾ ᱪᱟᱞᱟᱣ ᱠᱟ ᱛᱮ ᱟᱢᱟᱜ ᱨᱟᱹᱥᱠᱟᱹ, ᱥᱮ ᱟᱢᱟᱜ ᱚᱱᱛᱚᱨ ᱨᱮ ᱡᱟᱦᱟᱱᱟᱜ ᱤᱭᱟᱹ ᱛᱚ ᱯᱷᱩᱴᱚᱞᱚᱜ ᱠᱟᱱᱟ᱾ ᱡᱟᱦᱟᱸ ᱛᱮᱢ ᱤᱭᱟᱹᱭ ᱜᱮᱭᱟᱢ ᱚᱱᱟ ᱠᱚ᱾ ᱪᱮᱜ ᱞᱮᱠᱟᱢ ᱵᱩᱡᱽ ᱜᱮᱭᱟ? ᱢᱚᱡᱽ ᱜᱮᱥᱮ ᱠᱟᱹᱴᱤᱡ ᱤᱭᱟᱹ ᱠᱚᱼᱼ ᱩᱭᱦᱟᱹᱨ ᱟᱱᱟᱜ ᱞᱮᱠᱟᱢ ᱵᱩᱡ ᱟᱢ᱾ ᱦᱟᱞᱳ᱾ ᱚᱠᱚᱭ ᱯᱷᱳᱱ ᱠᱚ ᱱᱮᱴᱣᱟᱨᱠ ᱠᱚ ᱰᱤᱥᱴᱟᱵᱟᱜ ᱠᱟᱱᱟ᱾
ᱦᱚᱭ, ᱚ ᱜᱚᱝᱠᱮ᱾
ᱦᱮᱞᱚ
ᱨᱚᱲ ᱠᱚ ᱦᱮᱸ, ᱢᱮᱱᱫᱟ ᱜᱚᱝᱠᱮ ᱱᱮᱴᱚᱣᱟᱨᱠ ᱠᱚ ᱰᱤᱥᱴᱟᱵ ᱴᱟᱵ ᱨᱚᱲ, ᱦᱮᱸ ᱟᱸᱡᱚᱢ ᱦᱳᱭᱳᱜ ᱠᱟᱱᱟ᱾ ᱦᱚᱭ᱾
ᱞᱟᱜᱟᱣ ᱠᱮᱫᱟ ᱱᱤᱛᱚᱜ ᱜᱮ᱾ ᱟᱹᱰᱤ ᱡᱳᱨᱮ ᱫᱟᱜ ᱮᱦᱚᱵ ᱠᱟᱜ-ᱟ᱾ ᱨᱤᱢᱤᱞ ᱵᱟᱝ ᱵᱩᱡᱷᱟᱹᱜ ᱠᱟᱱᱟ᱾ ᱫᱚ᱾
ᱚ
ᱟᱸᱡᱚᱢ ᱫᱟ ᱥᱮ ᱵᱟᱝ?
ᱦᱚᱭ ᱦᱮᱸ᱾ ᱛᱟᱞᱮᱼᱼ ᱠᱟᱱᱟ᱾ ᱥᱮ ᱚᱠᱟ ᱠᱷᱚᱱᱟᱜ ᱢᱤᱫ ᱜᱷᱟᱹᱲᱤᱡ ᱛᱮᱢ ᱞᱟᱵᱷ ᱤᱭᱟᱹ ᱟᱠᱟᱱᱟ᱾ ᱱᱚᱣᱟ ᱥᱮᱨᱢᱟ ᱨᱮᱱᱟᱜᱼᱼ ᱟᱢᱟᱜ ᱫᱟᱬᱟᱱ ᱟᱹᱰᱤ ᱨᱟᱹᱥᱠᱟᱹᱢ ᱵᱩᱡ ᱠᱟᱫᱟ ᱚᱱᱠᱟ᱾ ᱟᱸᱡᱚᱢᱚᱜ ᱠᱟᱱᱟ ᱜᱚᱝᱠᱮ ᱾ᱟᱸᱡᱚᱢ ᱫᱟᱢ ᱥᱮ ᱠᱟᱱᱟ ᱾ ᱦᱮᱞᱳ ᱜᱚᱝᱠᱮ ᱟᱸᱡᱚᱢ ᱧᱟᱢ ᱫᱟᱵᱮᱱ?